ᱦᱮᱞᱳ, ᱦᱮᱸ ᱜᱚᱝᱠᱮ ᱟᱸᱡᱚᱢ ᱫᱟᱵᱤᱱ?
ᱦᱮᱸ
ᱦᱮᱸᱭᱟ ᱜᱚᱝᱠᱮ ᱴᱟᱣᱟᱨ ᱠᱚ ᱜᱮ ᱵᱟᱭ ᱧᱟᱢ ᱮᱫᱟ ᱚᱱᱠᱟ ᱵᱤᱨ ᱫᱤᱥᱚᱢ ᱦᱚᱲ ᱫᱚ ᱟᱹᱰᱤ ᱡᱷᱟᱢᱮᱞᱟ ᱧᱚᱜ ᱜᱮᱭᱟ ᱵᱩᱡ ᱫᱟᱵᱤᱱ᱾
ᱟᱪᱪᱷᱟ ᱦᱮᱸ ᱦᱮᱸ
ᱢᱟᱡᱷᱮ ᱢᱟᱡᱷᱮ ᱴᱟᱣᱟᱨ ᱵᱟᱭ ᱧᱟᱢᱚᱜᱼᱟ᱾ ᱢᱟᱡᱷᱮ ᱢᱟᱡᱷᱮ ᱢᱟᱡᱷᱮ ᱴᱟᱣᱟᱨ ᱵᱟᱭ ᱧᱟᱢᱚᱜᱼᱟ ᱢᱟᱡᱟᱜ᱾ ᱦᱮᱸᱜ
ᱴᱟᱣᱟᱨ ᱠᱚᱫᱚ ᱥᱩᱨ ᱨᱮ ᱵᱟᱹᱱᱩᱜ ᱛᱟᱹᱵᱤᱱᱟ?
ᱴᱟᱣᱟᱨ ᱵᱟᱱᱩᱜᱼᱟ ᱥᱮ ᱦᱚᱜᱟᱭ ᱴᱟᱣᱟᱨ ᱵᱟᱹᱱᱩᱜᱼᱟ ᱱᱚᱜᱼᱚᱭ ᱡᱤᱭᱳ ᱥᱤᱢ ᱛᱟᱹᱟᱞᱤᱧ ᱥᱮ ᱡᱤᱭᱳ ᱴᱟᱣᱟᱨ ᱫᱚ ᱵᱟᱹᱱᱩᱜᱼᱟ᱾
ᱟᱪᱪᱷᱟ ᱚᱻ ᱟᱸ ᱴᱟᱣᱟᱨ ᱦᱚᱸ‌ ᱥᱟᱺᱜᱤᱧ ᱜᱮᱛᱟᱵᱤᱱᱟ ᱡᱟᱹᱱᱤᱡ?
ᱦᱮᱸ ᱥᱟᱹᱜᱤ ᱜᱮᱭᱟ ᱦᱟᱱᱮ ᱵᱟᱡᱟᱨ ᱨᱮ ᱟᱫᱚ ᱱᱚᱰᱮ ᱫᱚ ᱚᱠᱟᱨᱮ ᱵᱤᱨ ᱵᱤᱨ ᱨᱮᱭᱟᱜ ᱤᱭᱟᱹ ᱨᱮᱫᱚ ᱴᱟᱣᱟᱨ ᱵᱤᱱ ᱧᱟᱢᱟ᱾ ᱠᱟᱨᱮᱱ ᱦᱚᱸ ᱚᱱᱠᱟ ᱴᱟᱣᱟᱨ ᱦᱚᱸ ᱚᱱᱠᱟ᱾
ᱦᱚᱸ ᱦᱚᱸ ᱦᱚᱸ ᱚᱱᱟ ᱠᱟᱹᱴᱤᱡ ᱮ ᱡᱷᱤᱵᱤ ᱡᱷᱤᱵᱤ ᱫᱟᱜ ᱢᱟᱱᱮ ᱦᱮᱸ ᱠᱟᱹᱴᱤᱡ ᱮ ᱫᱟᱜᱽ ᱢᱟᱱᱮ ᱟᱫᱚ ᱠᱟᱨᱮᱱ ᱦᱚᱸ ᱵᱟᱝ ᱛᱟᱸᱦᱮᱱᱟ᱾
ᱦᱮᱸ ᱦᱮᱸ ᱵᱟᱝ ᱛᱟᱸᱦᱮᱱᱟ ᱠᱟᱹᱴᱤᱡ ᱪᱩᱞᱩᱝ ᱦᱚᱭ ᱞᱮᱠᱷᱟᱱ ᱜᱮ ᱠᱟ ᱴᱤᱡ ᱢᱤᱫᱴᱟᱝ ᱰᱟᱹᱨ ᱡᱩᱫᱤ ᱞᱟᱲᱟᱜ-ᱟ ᱥᱮ ᱠᱟᱨᱮᱱ ᱜᱮ ᱵᱟᱝ ᱛᱟᱦᱮᱱᱟ᱾
ᱚᱻ ᱟᱞᱮᱥᱮᱫ ᱫᱚ ᱥᱩᱨ ᱨᱮ ᱯᱟᱣᱟᱨ ᱦᱟᱣᱩᱥ ᱢᱮᱱᱟᱜᱼᱟ ᱛᱚ᱾
ᱚ
ᱦᱮᱸ ᱠᱟᱹᱴᱤᱡ ᱮ ᱡᱷᱤᱵᱤ ᱡᱷᱤᱵᱤ ᱞᱮᱠᱷᱟᱱ ᱜᱮ ᱡᱩᱫᱤ ᱠᱚ ᱵᱚᱱᱫᱚᱭ ᱠᱷᱟᱱ ᱵᱚᱱᱫᱚᱭᱟ ᱵᱟᱠᱷᱟᱱ ᱫᱚ ᱚ ᱠᱟᱨᱮᱱ ᱫᱚ ᱛᱟᱦᱮᱱ ᱜᱮᱭᱟ ᱟᱨ
ᱚ
ᱟᱞᱮ ᱫᱚ ᱠᱤᱱᱛᱩ ᱩᱱᱠᱩ ᱴᱷᱮᱱ ᱞᱮ ᱪᱟᱞᱟᱣ ᱜᱚᱫᱚᱜᱼᱟ ᱠᱟᱨᱮᱱ ᱟᱲᱟᱜ ᱯᱮ ᱪᱮᱫᱟᱜ ᱥᱮ ᱱᱮᱛᱟᱨ ᱫᱚ ᱚᱱᱟ ᱰᱤᱵᱟᱹ ᱟᱞᱚ, ᱞᱚᱱᱴᱷᱚᱱ ᱦᱤᱨᱠᱤᱱ ᱚᱱᱟ ᱠᱚᱫᱚ ᱵᱟᱝ ᱪᱟᱞᱟᱜ ᱠᱟᱱᱟ ᱥᱮ᱾
ᱦᱮᱸ ᱦᱮᱸ
ᱦᱮᱸ ᱤᱱᱟᱹ ᱠᱷᱟᱹᱛᱤᱨ, ᱢᱟᱱᱮ ᱪᱮᱫ ᱞᱤᱧ ᱞᱟᱹᱭᱟ ᱢᱟᱱᱮ ᱚᱱᱟ ᱠᱚ ᱵᱮᱵᱚᱦᱟᱨ ᱦᱚᱸ ᱵᱟᱹᱱᱩᱜᱼᱟ ᱟᱨ ᱠᱮᱨᱟᱥᱤᱝ ᱦᱚᱸ ᱵᱟᱝ ᱧᱟᱯᱟᱢ ᱠᱟᱱᱟ᱾
ᱚ
ᱠᱟᱨᱮᱜ ᱠᱟᱨᱮᱱ ᱜᱮ ᱱᱤᱛᱚᱜ ᱫᱚ ᱪᱟᱞᱟᱜ ᱠᱟᱱ ᱛᱟᱞᱮᱭᱟ᱾
ᱚ ᱟᱨ ᱱᱚᱛᱮ ᱦᱚᱸ ᱚᱱᱠᱟᱱ, ᱱᱚᱛᱮ ᱫᱚ ᱠᱤᱱᱛᱩᱻ ᱤᱭᱟᱹ ᱦᱮᱨᱟ ᱠᱤᱱ ᱫᱚ ᱢᱮᱱᱟᱜᱼᱟ ᱢᱟᱱᱮ
ᱦᱩᱸ᱾
ᱦᱟᱱᱮ ᱥᱳᱞᱟᱨ ᱦᱮᱞᱟ ᱠᱤᱱ ᱟᱨᱠᱤ ᱢᱟᱱᱮ ᱚᱱᱟ ᱵᱮᱴᱨᱤ ᱛᱮ ᱪᱟᱨᱡᱚᱜᱼᱟ᱾
ᱦᱮᱸ ᱟᱪᱷᱟ᱾
ᱚᱱᱟ ᱦᱮᱨᱟ ᱠᱤᱱ ᱢᱮᱱᱟᱜᱼᱟ ᱟᱫᱚ ᱠᱟᱨᱮᱱ ᱫᱟᱹᱲ ᱞᱮᱱᱠᱷᱟᱱ ᱚᱱᱟ ᱡᱩᱞ ᱦᱩᱭᱩᱜᱼᱟ᱾ ᱪᱟᱡᱽ ᱨᱮ ᱫᱚᱦᱚ‌ ᱠᱟᱜ ᱜᱮ ᱦᱩᱭᱩᱜᱼᱟ᱾
ᱟᱪᱪᱷᱟ, ᱦᱩᱸ,
ᱛᱟᱦᱚᱞᱮ ᱞᱟᱹᱭ ᱵᱤᱱ ᱠᱷᱚᱵᱚᱨ ᱠᱚ ᱨᱚᱦᱚᱭ ᱠᱚᱫᱚ ᱛᱤᱱᱟᱹᱜ ᱡᱷᱟᱹᱞ ᱠᱮᱫᱟ ᱟᱨ
ᱦᱩ, ᱨᱚᱦᱚᱭ ᱠᱚᱫᱚ, ᱦᱮᱸ ᱨᱚᱦᱚᱭ ᱠᱚᱫᱚ ᱢᱚᱴᱟ ᱢᱩᱩᱴᱤ ᱪᱟᱵᱟ ᱦᱤᱡᱩᱜ ᱠᱟᱱᱟ ᱟᱨᱠᱤ,
ᱦᱩᱸ,
ᱢᱚᱴᱟ ᱢᱩᱴᱤ ᱟᱨ ᱮᱠ ᱥᱚᱯᱛᱟᱦᱚ ᱫᱩ ᱥᱚᱯᱛᱟᱦᱚ ᱜᱟᱱ ᱦᱩᱭᱩᱜᱼᱟ᱾
ᱚ᱾
ᱮᱲᱮ ᱠᱷᱟᱱᱜ ᱜᱮ ᱪᱟᱵᱟᱜᱼᱟ᱾
ᱩᱸ ᱟᱹᱞᱤᱧ ᱦᱚᱸ ᱛᱮᱦᱮᱧ ᱜᱮᱞᱤᱧ ᱪᱟᱵᱟ ᱠᱮᱫᱟ ᱨᱚᱦᱚᱭ ᱫᱚ᱾
ᱟᱪᱪᱷᱟ᱾
ᱛᱮᱦᱮᱧ ᱜᱮ ᱞᱟᱥ ᱠᱮᱫᱟᱞᱤᱧ ᱛᱮᱦᱮᱧ ᱜᱮ ᱱᱟᱦᱮᱞ ᱠᱚᱞᱤᱧ ᱟᱵᱩᱜ ᱠᱮᱫᱟ᱾
ᱚ ᱦᱟᱸ᱾
ᱟᱫᱚ ᱛᱮᱦᱮᱧ ᱠᱷᱟᱱᱜᱮ ᱟᱫᱚ ᱠᱚᱢ ᱦᱟᱥᱟ ᱛᱚ ᱱᱤᱡᱮ ᱥᱚᱵᱟᱜ ᱫᱚ‌᱾
ᱦᱩᱸ ᱩᱸᱦ᱾ ᱟᱫᱚ ᱞᱟᱹᱭ ᱫᱟᱞᱤᱧ ᱛᱟᱦᱚᱞᱮ ᱪᱮᱫ ᱛᱮᱯᱮ ᱥᱤ ᱵᱟᱲᱟᱭᱮᱫᱟ? ᱰᱟᱸᱝᱨᱤ ᱠᱟᱰᱟ ᱱᱟᱦᱮᱞ ᱥᱮ ᱨᱩᱴᱟᱨ?
ᱦᱩᱸ, ᱞᱩᱴᱟᱨ ᱟᱹᱞᱤᱧ ᱫᱚ ᱞᱩᱴᱟᱨ ᱜᱮ᱾ ᱛᱮ ᱞᱤᱧ ᱥᱤᱭᱟ ᱰᱟᱸᱝᱨᱟ ᱠᱟᱡᱟ ᱱᱟᱦᱟᱜ ᱫᱚ ᱵᱟᱹᱱᱩᱜ ᱠᱚᱣᱟ᱾ ᱨᱩᱴᱟᱨ ᱛᱮᱜᱮ ᱞᱤᱧ ᱥᱤᱭᱟ᱾
ᱟᱪᱪᱷᱟ᱾ ᱟᱞᱮ ᱥᱮᱜ ᱦᱚᱸ ᱚᱱᱠᱟ ᱜᱮ ᱴᱩᱠ ᱴᱟᱠ ᱡᱟᱦᱟᱸᱭ ᱨᱮᱱ ᱢᱮᱱᱟᱜ ᱠᱚᱣᱟ ᱰᱟᱹᱝᱨᱤ ᱠᱟᱰᱟ ᱠᱚ ᱩᱱᱠᱩ ᱫᱚ,
ᱦᱩᱸ᱾
ᱚᱱᱟ ᱛᱮᱠᱚ ᱥᱤᱭᱟ ᱟᱨ ᱠᱤᱪᱩ ᱦᱚᱲ ᱫᱚ ᱨᱳᱴᱟᱨ ᱯᱷᱚᱴᱟᱨ ᱛᱮᱠᱚ ᱥᱤᱭᱟ?
ᱦᱩᱸ ᱦᱩᱸ᱾
ᱟᱫᱚ ᱱᱮᱛᱟᱨ ᱢᱟ ᱰᱟᱹᱝᱨᱤ ᱠᱟᱰᱟ ᱦᱚᱸ ᱵᱟᱠᱚ ᱫᱚᱦᱚᱭᱮᱫ ᱠᱚᱣᱟ ᱪᱮᱫᱟᱜ ᱥᱮ ᱦᱟᱜ ᱦᱟᱴᱯᱷᱟᱴ ᱦᱚᱸ ᱵᱚᱱᱫᱚ ᱠᱟᱱᱟ ᱛᱚ᱾
ᱵᱚᱱᱫᱚ ᱠᱟᱱᱟ ᱦᱮᱸ᱾
ᱦᱮᱸ ᱟᱫᱚ, ᱛᱤᱥ ᱠᱚ ᱪᱟᱹᱞᱩᱭᱟ ᱦᱟᱜ ᱠᱷᱟᱱ ᱪᱟᱹᱞᱩ ᱞᱮᱠᱷᱟᱱ ᱦᱚᱭᱛᱚ, ᱦᱚᱲ ᱟᱨᱦᱚᱸ ᱠᱚ ᱦᱟᱛᱟᱣ ᱠᱚᱣᱟ᱾
ᱩᱸ
ᱦᱳᱭᱥᱮ ᱦᱚᱭᱛᱚ ᱪᱟᱹᱞᱩᱜᱼᱟ ᱵᱟᱝ ᱫᱚ ᱵᱚᱝ ᱟᱨᱠᱤ,
ᱦᱩᱸ ᱦᱩᱸ ᱪᱟᱞᱩ ᱪᱟᱞᱩ ᱫᱚ ᱫᱚᱨᱠᱟᱨ ᱠᱟᱱᱟ᱾
ᱦᱩᱸ ᱦᱩᱜ ᱵᱟᱠᱷᱟᱱ ᱮᱢᱱᱤ ᱦᱚᱲ ᱦᱮᱸ, ᱞᱮᱹᱭ ᱫᱟᱞᱤᱧ ᱮᱢᱱᱤ, ᱦᱮᱸ ᱞᱟᱹᱭ ᱵᱤᱱ?
ᱞᱮᱹᱭ ᱫᱟᱹᱞᱤᱧ ᱛᱟᱦᱚᱞᱮ ᱟᱹᱵᱤᱱ ᱥᱮᱜ ᱫᱚ ᱩᱱᱠᱩ ᱢᱮᱨᱚᱢ ᱥᱤᱢ ᱢᱮᱨᱚᱢ, ᱚᱱᱠᱟ ᱦᱟᱴ ᱫᱚ ᱵᱟᱹᱱᱩᱜᱼᱟ ᱛᱮᱢᱚᱱ ᱫᱚ᱾
ᱢᱮᱱᱟᱜ ᱫᱚ ᱢᱮᱱᱟᱜᱼᱟ ᱤᱱᱛᱩ ᱥᱟᱞ ᱧᱚᱜ ᱜᱮᱭᱟ ᱟᱨᱠᱤ ᱦᱮᱸ‌᱾
ᱦᱩᱸ ᱩᱸ
ᱥᱟᱸᱜᱤᱧ ᱧᱚᱜ ᱜᱮᱭᱟ᱾ ᱢᱟᱱᱮ ᱤᱰᱤ ᱠᱚ ᱦᱩᱭᱩᱜᱼᱟ ᱟᱨᱠᱤ
ᱦᱩᱸ ᱦᱩᱸ ᱦᱩᱸ
ᱛᱚᱣᱟ ᱥᱤᱢ ᱢᱮᱨᱚᱢ ᱦᱚᱸ ᱫᱟᱢ ᱵᱟᱹᱱᱩᱜᱼᱟ ᱥᱤᱢ ᱨᱮᱦᱚᱸ ᱵᱟᱹᱱᱩᱜᱼᱟ ᱵᱷᱤᱰᱤ
ᱚ ᱟᱫᱚ ᱜᱚᱢᱠᱮ ᱞᱟᱹᱭ ᱫᱟᱞᱤᱧ ᱟᱡᱚᱸᱢ ᱫᱟ ᱵᱤᱱ